ᱦᱮᱸ ᱟᱞᱤᱧᱟᱜ ᱨᱚᱲ
ᱦᱮᱸ ᱟᱸᱡᱢᱚᱜ ᱠᱟᱱ ᱜᱮᱭᱟ?
ᱦᱳᱭ ᱮᱸ ᱡᱚᱸᱦᱟᱨ ᱜᱮ᱾
ᱦᱮᱸ ᱡᱚᱸᱦᱟᱨ ᱜᱮ᱾
ᱪᱮᱫ ᱞᱮᱠᱟ ᱚᱲᱟᱜ ᱠᱚᱨᱮ ᱫᱚ ᱱᱟᱯᱟᱭ ᱜᱮ ᱛᱚ?
ᱦᱮᱸ ᱱᱟᱯᱟᱭ ᱵᱟᱲᱟ ᱜᱮ᱾ ᱛᱟᱦᱚᱞᱮ ᱟᱵᱤᱱ ᱦᱚᱸ ᱚᱲᱟᱜ ᱠᱚᱨᱮ ᱠᱚ ᱱᱟᱯᱟᱭ ᱵᱟᱲᱟ ᱜᱮᱭᱟ ᱛᱚ?
ᱦᱚᱸ ᱱᱟᱯᱟᱭ ᱵᱟᱲᱟ ᱜᱮ᱾ ᱡᱚᱢ ᱵᱟᱲᱟ ᱠᱚ ᱦᱩᱭᱱᱟ?
ᱟ ᱟᱹᱣᱨᱤ ᱦᱩᱭᱩᱜ-ᱟ ᱱᱚᱜ-ᱚᱭ ᱤᱥᱤᱱ ᱵᱟᱥᱟᱝ ᱠᱚ ᱥᱟᱹᱛ ᱠᱟᱜ-ᱟ ᱟᱨ ᱟᱨ ᱢᱤᱫ ᱜᱷᱟᱲᱤᱡ ᱯᱚᱨᱮ ᱡᱚᱢ ᱦᱩᱭᱩᱜ-ᱟ ᱦᱟᱸᱜ᱾
ᱦᱳᱭ᱾ ᱟᱞᱮ ᱦᱚᱸ ᱠᱤᱫᱩᱵ ᱵᱟᱲᱟ ᱠᱚᱫᱚ ᱦᱩᱭ ᱟᱠᱟᱱ ᱜᱮᱭᱟ ᱡᱚᱢ ᱠᱮᱫᱟᱞᱮ ᱟᱞᱮ ᱫᱚ᱾
ᱚ ᱡᱚᱢ ᱠᱚᱫᱚ ᱦᱩᱭ ᱦᱩᱭ ᱥᱹᱫ ᱮᱱ ᱛᱟᱯᱮᱭᱟ?
ᱦᱚᱸ ᱦᱩᱭ ᱥᱟ. ᱛ ᱠᱟᱱ ᱛᱟᱞᱮᱭᱟ᱾
ᱦᱮᱸ᱾ ᱛᱟᱦᱚᱞᱮ ᱚᱱᱛᱮ ᱫᱟᱜ ᱡᱟᱹᱲᱤ ᱠᱚ ᱪᱮᱫ ᱞᱮᱠᱟ ᱦᱩᱭᱱᱟ᱾
ᱫᱟᱜ ᱡᱟᱹᱲᱤ ᱫᱚ ᱦᱚᱞᱟ ᱫᱟᱹᱨᱤᱡ ᱫᱚ ᱦᱩᱭᱩᱜ ᱠᱟᱱ ᱜᱮ ᱛᱟᱦᱮᱱᱟ ᱟᱫᱚ ᱛᱤᱦᱤᱧ ᱫᱚ ᱵᱟᱭ ᱫᱟᱜ ᱡᱟᱹᱲᱤᱣ ᱟᱠᱟᱜ-ᱟ ᱥᱩᱫᱩ ᱨᱤᱢᱤᱞ ᱨᱤᱢᱤᱞ ᱜᱮ ᱥᱟᱨᱟᱫᱤᱱ ᱛᱟᱦᱮᱸ ᱠᱟᱱᱟ ᱥᱤᱛᱩᱝ ᱢᱟ ᱵᱟᱭ ᱥᱤᱛᱩᱝ ᱠᱟᱜ-ᱟ᱾ ᱟᱫᱚ ᱠᱷᱟᱱ ᱫᱚ ᱫᱟᱜ ᱡᱟᱹᱲᱤ ᱫᱚ ᱵᱟᱝ ᱦᱩᱭ ᱠᱟᱱᱟ ᱛᱤᱦᱤᱧ ᱫᱚ ᱥᱩᱫᱷᱩ ᱥᱤᱛᱩᱝ ᱟᱠᱟᱜ ᱜᱮᱭᱟᱭ ᱟᱫᱚ ᱢᱤᱫᱵᱟᱨ ᱦᱩᱲᱩ ᱠᱚᱫᱚ ᱨᱚᱦᱚᱭ ᱵᱟᱲᱟ ᱜᱮ ᱦᱩᱭᱩᱜ ᱠᱟᱱᱟ ᱟᱞᱮ ᱫᱚ᱾
ᱢᱟᱱᱮ ᱨᱚᱦᱚᱭ ᱠᱚᱫᱚ ᱯᱮ ᱮᱦᱚᱵ ᱜᱚᱫ ᱟᱠᱟᱫᱟ ᱚᱱᱛᱮ ᱫᱚ?
ᱦᱚ᱾ ᱢᱤᱫ ᱵᱟᱨ ᱫᱚ ᱮᱦᱚᱵ ᱦᱩᱭ ᱟᱠᱟᱱᱟ᱾ ᱟᱯᱮ ᱫᱚ ᱨᱚᱦᱚᱭ ᱫᱟᱯᱮ ᱥᱮ ᱵᱟᱝᱜᱮ?
ᱟᱣᱡᱤ ᱟᱞᱮᱫᱚ ᱚᱱᱟ ᱠᱮᱱᱮᱞ ᱫᱟᱜ ᱠᱚ ᱟᱹᱣᱨᱤ ᱠᱚ ᱟᱲᱟᱜ ᱟᱞᱮᱭᱟ ᱦᱟᱸᱜ ᱮᱠᱷᱚᱱ᱾ ᱟᱲᱟᱜ ᱟᱠᱚ ᱦᱟᱱᱮ ᱢᱩᱪᱟᱹᱫᱽ ᱢᱩᱪᱟᱹᱫᱽ ᱱᱤᱭᱟᱹ ᱪᱟᱸᱫᱳ ᱢᱩᱪᱟᱹᱫᱽ ᱢᱩᱪᱟᱹᱫᱽ ᱥᱮᱫ ᱠᱚ ᱟᱲᱟᱜᱟ ᱦᱟᱸᱜ᱾
ᱦᱳᱭ ᱟᱫᱚ ᱟᱯᱮ ᱥᱮᱱ ᱫᱚ ᱪᱮᱫ ᱞᱮᱠᱟ ᱫᱟᱜ ᱡᱟᱹᱲᱤ ᱛᱮᱜᱮ ᱯᱮ ᱨᱚᱦᱚᱭ ᱜᱮᱭᱟ ᱥᱮᱨᱢᱟ ᱫᱟᱜ ᱡᱟᱹᱲᱤ ᱛᱮᱜᱮ ᱥᱮ ᱟᱨᱚ ᱚᱸ ᱚᱱᱠᱟ ᱠᱮᱱᱮᱞ ᱠᱚ ᱱᱟᱹᱭ ᱠᱚᱨᱮᱱᱟᱜ ᱫᱟᱜ ᱛᱮᱯᱮ ᱨᱚᱦᱚᱭᱟ?
ᱥᱮᱨᱢᱟ ᱡᱟᱹᱲᱤ ᱫᱟᱜ ᱫᱚ ᱦᱟᱸᱜ ᱵᱟᱭ ᱛᱟᱦᱮᱱ ᱜᱮᱭᱟ ᱚᱱᱟ ᱵᱟᱹᱫᱽ ᱠᱷᱮᱛ ᱠᱚᱨᱮ᱾ ᱢᱟᱱᱮ ᱟ ᱫᱚ ᱵᱮᱥᱤᱨ ᱵᱷᱟᱜ ᱠᱟᱱᱟ ᱵᱟᱹᱞᱤ ᱦᱟᱥᱟ ᱛᱚ᱾ ᱚᱱᱟᱛᱮ ᱵᱟᱝ ᱛᱟᱦᱮᱸᱱ ᱜᱮᱭᱟ ᱵᱟᱹᱫᱽ ᱠᱷᱮᱛ ᱠᱚᱨᱮᱫᱚ ᱚᱱᱮ ᱠᱮᱱᱮᱞ ᱫᱟᱜ ᱛᱮᱜᱮᱞᱮ ᱨᱚᱦᱚᱭ ᱜᱮᱭᱟ ᱟᱞᱮ ᱫᱚ᱾
ᱚ ᱦᱳᱭ᱾
ᱟᱫᱚ ᱪᱮᱫᱞᱮᱠᱟ ᱟᱯᱮ ᱥᱮᱫ ᱫᱚ ᱢᱟᱱᱮ ᱛᱤᱱᱟᱹᱜ ᱫᱷᱟᱣ ᱦᱩᱲᱩ ᱠᱚᱠᱚ ᱪᱟᱥᱟ ᱥᱮ ᱮᱴᱟᱜ ᱥᱚᱵ ᱡᱤ ᱠᱚ ᱪᱮᱫ ᱞᱮᱠᱟ ᱪᱟᱥ ᱦᱩᱭᱩᱜ ᱜᱮᱭᱟ?
ᱫᱚ ᱠᱚᱢ ᱜᱮ ᱪᱟᱥ ᱦᱳᱭᱳᱼᱟ, ᱟᱨ ᱟᱞᱮ ᱫᱚ ᱮᱸ ᱠᱮᱱᱮᱞ ᱫᱟᱜ ᱢᱤᱫ ᱥᱤᱡᱤᱱ ᱜᱮᱠᱚ ᱟᱲᱟᱜ ᱟᱞᱮᱭᱟ ᱛᱚ, ᱚᱱᱟᱛᱮ ᱢᱤᱫ ᱥᱤᱡᱤᱱᱞᱮ ᱨᱚᱦᱚᱭᱟ ᱵᱟᱨ ᱥᱤᱡᱤᱱ ᱫᱚ ᱵᱟᱝ᱾ ᱟᱨ ᱥᱚᱵᱡᱤ ᱠᱚ ᱪᱟᱥ ᱫᱚ ᱟᱹᱰᱤ ᱠᱚᱢ ᱢᱟᱱᱮ ᱚᱲᱟᱜ ᱡᱚᱢ ᱞᱮᱠᱟ ᱫᱚ ᱪᱟᱥ ᱪᱟᱥ ᱜᱮᱭᱟ ᱠᱚ ᱟᱨᱠᱤ᱾ ᱡᱟᱦᱟᱸ ᱟᱠᱷᱨᱤᱧ ᱵᱟᱠᱷᱨᱟ ᱵᱟᱠᱷᱟᱡ ᱡᱟᱦᱟᱸ ᱠᱟᱹᱪ ᱚᱱᱠᱟᱱᱟᱜ ᱫᱚ ᱵᱟᱝ᱾
ᱦᱚᱸ ᱚᱱᱠᱟ ᱜᱮ ᱟᱞᱮ ᱥᱮᱫ ᱦᱚᱸᱵᱤᱱ ᱧᱮᱞ ᱮᱱᱠᱷᱟᱱ ᱟᱞᱮ ᱦᱚᱸ ᱫᱟᱜ ᱡᱟᱹᱲᱤ ᱛᱚ ᱢᱟᱱᱮ ᱠᱚᱥᱴᱚᱜ ᱜᱮᱭᱟᱞᱮ ᱢᱟᱱᱮ ᱚᱱᱠᱟ ᱞᱮᱠᱟ ᱫᱟᱜ ᱠᱚᱫᱚ ᱵᱟᱹᱱᱩᱜ ᱟ ᱟᱞᱮ ᱥᱮ ᱫᱚ ᱠᱮᱱᱮᱞ ᱫᱟᱜ ᱦᱚᱸ ᱟᱹᱰᱤ ᱢᱟᱱᱮ ᱟᱹᱰᱤ ᱞᱮᱴ ᱛᱮᱜᱮ ᱦᱤᱡᱩᱜ ᱜᱮᱭᱟ, ᱟᱫᱚ ᱟᱞᱮ ᱫᱚ ᱢᱟᱱᱮ ᱥᱮᱨᱢᱟ ᱫᱟᱜ ᱡᱟᱹᱲᱤ ᱛᱮᱜᱮ ᱦᱩᱲᱩ ᱞᱮ ᱨᱚᱦᱚᱭᱟ, ᱟᱫᱚ ᱡᱟᱦᱟᱸ ᱮᱴᱟᱜ ᱟᱜ ᱛᱩᱲᱤ ᱠᱷᱚᱥᱞᱟ ᱜᱩᱦᱩᱢ ᱠᱚᱫᱚ ᱟ ᱩᱱᱟᱹᱜ ᱫᱟᱜ ᱫᱚ ᱵᱟᱝ ᱞᱟᱜᱟᱜᱼᱟ ᱛᱚ ᱚᱱᱟ ᱠᱚᱫᱚ ᱦᱩᱭᱩᱜ ᱜᱮᱭᱟ᱾ ᱟᱨ ᱮᱴᱟᱜ ᱥᱚᱵᱽᱡᱤ ᱫᱚ ᱡᱟᱦᱟᱸ ᱠᱚᱞᱮ ᱨᱚᱦᱚᱭᱟ ᱚᱱᱟ ᱫᱚ ᱢᱟᱱᱮ ᱚᱲᱟᱜ ᱫᱟᱜ ᱫᱩᱞ ᱛᱮᱜᱮ ᱟᱨᱠᱤ ᱦᱟᱨᱟᱭᱟᱞᱮ ᱚᱱᱟ᱾ ᱚᱝᱠᱟ ᱞᱮᱠᱟ ᱢᱟᱱᱮ ᱡᱚᱢ ᱞᱟᱹᱜᱤᱫ ᱚᱲᱟᱜ ᱡᱚᱢ ᱞᱟᱹᱜᱤᱫ ᱟᱠᱷᱨᱤᱧ ᱠᱚ ᱞᱟᱹᱜᱤᱫ ᱫᱚ ᱵᱟᱝ ᱜᱮ᱾
ᱛᱟᱦᱞᱮ ᱟᱯᱮ ᱚᱱᱛᱮ ᱫᱚ ᱪᱮᱫ ᱞᱮᱠᱟ ᱢᱟᱱᱮ ᱛᱤᱱ ᱫᱷᱟᱣ ᱯᱮ ᱪᱟᱥ ᱜᱮᱭᱟ?
ᱟᱜ ᱠᱤᱪᱷᱩ ᱠᱤᱪᱷᱩ ᱢᱮᱱᱟᱜ ᱛᱟᱠᱚᱣᱟ ᱠᱷᱮᱛ ᱠᱚ ᱡᱟᱦᱟᱸ ᱫᱚ ᱠᱟᱹᱴᱤᱡ ᱵᱟᱹᱭᱦᱟᱹᱲ ᱥᱚᱰᱚᱜ ᱧᱚᱜ ᱜᱮᱭᱟ ᱚᱱᱛᱮ ᱢᱟ ᱫᱟᱜ ᱫᱚ ᱛᱟᱦᱮᱸᱱ ᱜᱮᱭᱟ, ᱩᱝᱠᱩ ᱢᱟᱠᱚ ᱪᱟᱥᱟ ᱵᱟᱨ ᱫᱷᱟᱣ, ᱟᱫᱚ ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ ᱦᱩᱲᱩ ᱫᱚ᱾ ᱟᱫᱚ ᱚᱱᱠᱟ ᱜᱮ ᱵᱟᱹᱱᱩᱜᱼᱟ ᱟᱨᱠᱤ ᱚᱱᱠᱟᱱᱟᱜ ᱠᱷᱮᱛ ᱠᱚ, ᱟᱫᱚ ᱦᱩᱲᱩᱜᱤ ᱢᱤᱫ ᱫᱷᱟᱣ ᱜᱮᱞᱮ ᱪᱟᱥ ᱜᱮᱭᱟ ᱟᱨ ᱵᱟᱫᱽ ᱵᱟᱹᱠᱤ ᱴᱟᱭᱤᱢ ᱫᱚ ᱛᱩᱲᱤ ᱜᱩᱦᱩᱢ ᱠᱷᱚᱥᱞᱟ ᱠᱚ ᱚᱱᱟ ᱠᱚᱜᱮ᱾ ᱟᱨ ᱚᱲᱟᱜ ᱥᱩᱨ ᱨᱮᱱᱟᱜ ᱠᱚᱨᱮ ᱵᱟᱲᱜᱤ ᱠᱚᱞᱮ ᱛᱮᱭᱟᱨ ᱜᱮᱭᱟ ᱚᱱᱟ ᱠᱚᱨᱮ ᱥᱚᱵᱽᱡᱤ ᱠᱚ ᱚᱲᱟᱜ ᱡᱚᱢ ᱞᱟᱹᱜᱤᱫ ᱞᱮ ᱨᱚᱦᱚᱭ ᱜᱮᱭᱟ ᱟᱲᱟᱜ ᱠᱚ ᱾
ᱦᱩᱸ᱾
ᱦᱳᱭ᱾ ᱟᱯᱮ ᱥᱮᱱ ᱫᱚ ᱥᱚᱵᱽᱡᱤ ᱠᱚ ᱟᱹᱞᱩ ᱠᱚᱠᱚ ᱨᱚᱦᱚᱭ ᱜᱮᱭᱟ ᱟᱹᱞᱩ ᱠᱚ ᱛᱟᱯᱚᱨᱮ ᱵᱷᱮᱱᱰᱤ ᱠᱚ ᱛᱟᱯᱚᱨᱮ ᱯᱚᱴᱚᱞ ᱠᱚ ᱟᱨᱦᱚᱸ ᱚᱱᱠᱟ ᱞᱮᱠᱟᱱᱟᱜ ᱥᱚᱵᱡᱤ ᱠᱚ?
ᱚᱱᱠᱟᱱᱟᱜ ᱥᱚᱵᱡᱤ ᱫᱚ ᱵᱟᱝᱜᱮ ᱨᱚᱦᱚᱭ ᱠᱚᱫᱚ ᱚᱱᱠᱟ ᱫᱚ, ᱚᱱᱮ ᱚᱲᱟᱜ ᱠᱚᱨᱮ ᱜᱮ ᱤᱭᱟᱹ ᱞᱟᱹᱜᱤᱫ ᱠᱚ ᱨᱚᱦᱚᱭᱟ ᱠᱚᱢ ᱠᱚᱢ᱾ ᱡᱚᱢ ᱵᱟᱲᱟ ᱞᱟᱹᱜᱤᱫ ᱵᱮᱥᱤᱨ ᱵᱷᱟᱜ ᱵᱩᱨᱵᱚᱴᱤ ᱡᱷᱤᱸᱜᱟᱹ ᱠᱚ ᱨᱚᱦᱚᱭ ᱵᱟᱲᱟᱭ ᱜᱮᱭᱟ ᱠᱚ ᱟᱨ ᱢᱟᱹᱨᱤᱪ ᱠᱚ ᱠᱟᱨᱞᱟ ᱠᱚᱠᱚ ᱨᱚᱦᱚᱭ ᱵᱟᱲᱟᱭ ᱜᱮᱭᱟ᱾ ᱟᱨ ᱚᱱᱠᱟᱱᱟᱜ ᱫᱚ ᱵᱟᱝᱠᱚ ᱨᱚᱦᱚᱭ ᱜᱮᱭᱟ ᱵᱮᱥᱤ᱾
ᱦᱳᱭ ᱟᱫᱚ ᱟᱫᱚ ᱧᱮᱞ ᱞᱮᱠᱷᱟ ᱵᱚᱱ ᱴᱚᱴᱷᱟᱠᱤᱭᱟᱹ ᱞᱮᱠᱟᱛᱮ ᱟᱵᱚ ᱫᱚ ᱡᱷᱚᱛᱚ ᱥᱮᱱ ᱫᱚ ᱫᱟᱜ ᱡᱟᱹᱲᱤ ᱫᱚ ᱤᱭᱟᱹ ᱫᱚ ᱵᱟᱵᱚᱱ ᱧᱟᱢᱟ, ᱟᱫᱚ ᱛᱮ ᱨᱮᱦᱚᱸ ᱚᱱᱠᱟ ᱠᱟᱛᱮ ᱜᱮ ᱟᱹᱰᱤ ᱫᱩᱞᱢᱩᱞ ᱢᱟᱱᱮ ᱫᱩᱞᱟᱜ ᱦᱩ ᱭᱩᱜᱼᱟ ᱤᱫᱤ ᱠᱟᱛᱮᱜ ᱚᱱᱠᱟ ᱠᱟᱛᱮ ᱜᱮ ᱟᱸ ᱨᱚᱦᱚᱭ ᱦᱩᱭᱩᱜ ᱠᱟᱱ ᱛᱟᱵᱚᱱᱟ ᱥᱮ?
ᱦᱮᱸ᱾
ᱟᱫᱚ ᱚᱝᱠᱟᱜᱮ ᱡᱩᱫᱤ ᱡᱩᱫᱤ ᱵᱚᱱ ᱧᱮᱞᱟ ᱡᱮ ᱵᱟᱝᱢᱟ ᱟᱵᱚ ᱦᱚᱸ ᱢᱟᱱᱮ, ᱡᱩᱚᱫᱤ ᱫᱟᱜ, ᱫᱟᱜ ᱨᱮᱱᱟᱜ, ᱚᱱᱠᱟ ᱢᱟᱱᱮ ᱠᱚᱥᱴᱚ, ᱵᱟᱝ ᱛᱟᱦᱮᱸ ᱠᱚᱜ, ᱛᱟᱵᱚᱱᱟ ᱾ ᱦᱚᱭ ᱛᱚ ᱟᱵᱚ ᱦᱚᱸ, ᱫᱟ ᱟᱠᱷᱨᱤᱧ ᱞᱟᱹᱜᱤᱫ, ᱵᱚᱱ ᱪᱟᱥ ᱡᱚᱢ ᱫᱟᱲᱮ ᱜᱮᱭᱟ ᱥᱮ?
ᱦᱮᱸᱻ ᱾ ᱟᱫᱚ ᱱᱮᱛᱟᱨ ᱫᱚ ᱦᱟᱸᱜ, ᱢᱟᱱᱮ, ᱚᱲᱟᱜ, ᱚᱲᱟᱜ ᱜᱮ, ᱥᱤᱞᱚ ᱠᱚ, ᱵᱟᱹᱭᱥᱟᱹᱣ ᱵᱟᱲᱟ ᱜᱚᱫ, ᱠᱟᱱ ᱜᱮᱭᱟ, ᱚᱱᱟᱛᱮ ᱠᱟᱹᱴᱤᱡ‌, ᱢᱮ, ᱥᱚᱵᱽᱡᱤ ᱪᱟᱥ ᱠᱟᱛᱮᱜ, ᱰᱷᱮᱨ ᱜᱚᱫ ᱮᱫ ᱜᱮᱭᱟ, ᱱᱮᱛᱟᱨ ᱫᱚ ᱢᱟᱱᱮ ᱾ ᱚᱲᱟᱜ ᱚᱲᱟᱜ, ᱥᱤᱞᱚᱜ ᱛᱚ ᱦᱟᱸᱜ, ᱟᱫᱚ ᱠᱟᱹᱴᱤᱡ, ᱵᱟᱲᱜᱮ ᱪᱟᱥ ᱞᱟᱹᱜᱤᱫ ᱫᱚ ᱦᱟᱸᱜ, ᱢᱟᱱᱮ, ᱠᱩᱲᱟᱹᱜ ᱠᱟᱱ ᱜᱮᱭᱟ ᱾ ᱪᱮᱫᱟᱜ? ᱮᱢᱱᱤ ᱦᱳᱲᱳ, ᱥᱮ ᱮᱴᱟᱜ ᱠᱤᱪᱷᱩ, ᱪᱟᱥ ᱠᱚᱫᱚ, ᱵᱟᱝ ᱠᱚᱨᱟᱣ ᱜᱟᱱᱚᱜ ᱠᱟᱱᱟ ᱾
ᱦᱳᱭ ᱾ ᱟᱫᱚ, ᱞᱟᱹᱭ ᱮ ᱫᱟᱞᱤᱧ ᱡᱮ, ᱟᱯᱮ ᱥᱮᱫ ᱫᱚ, ᱵᱤᱨ ᱫᱤᱥᱚᱢ ᱥᱮ, ᱪᱮᱫ ᱞᱮᱠᱟ ᱢᱟᱴᱷᱩᱣᱟᱹ ᱫᱤᱥᱚᱢ, ᱥᱮ ᱵᱩᱨᱩ ᱫᱤᱥᱚᱢ ᱪᱮᱫ ᱞᱮᱠᱟ?
ᱟᱞᱮ ᱥᱮᱫ ᱫᱚ, ᱵᱤᱨ ᱫᱤᱥᱚᱢ ᱜᱮ ᱾
ᱦᱳᱭ, ᱟᱫᱚ, ᱩᱫ ᱯᱩᱴᱠᱟ ᱠᱚ, ᱚᱢᱚᱱᱚᱜ ᱠᱟᱱᱟ, ᱥᱮ ᱪᱮᱞᱮᱠᱟ, ᱵᱟᱝ ᱜᱮ ᱟᱹᱣᱨᱤ, ᱚᱢᱚᱱᱚᱜᱼᱟ?
ᱳᱫ, ᱠᱤᱲᱟᱹᱭ ᱮᱠᱷᱚᱱᱳ ᱟᱹᱣᱨᱤ ᱠᱚ, ᱢᱟᱱᱮ ᱩᱫ ᱫᱚᱞᱮ ᱡᱚᱢ, ᱫᱚᱞᱮ ᱡᱚᱢ ᱱᱟᱢᱟᱹᱭ, ᱜᱚᱫ ᱟᱠᱟᱫ ᱜᱮᱭᱟ, ᱯᱷᱩᱴᱠᱟᱹ ᱫᱚ ᱟᱹᱣᱨᱤ ᱞᱮ, ᱡᱚᱢ ᱱᱟᱢᱟᱹᱭ ᱚᱜᱼᱟ ᱾ ᱴᱟᱴᱠᱟ ᱮᱠᱷᱚᱱ, ᱵᱟᱡᱟᱨ ᱠᱚᱫᱚ ᱠᱚ, ᱟᱠᱷᱨᱤᱧᱮᱫ ᱠᱚ ᱜᱮᱭᱟ ᱾ ᱮᱠᱷᱚᱱ, ᱟᱞᱮ ᱵᱤᱨ ᱠᱚᱨᱮ ᱫᱚ, ᱜᱩᱴᱠᱟᱹ ᱫᱚ, ᱟᱹᱣᱨᱤ ᱭᱟᱠᱚᱣᱟ ᱾
ᱦᱳᱭ! ᱟᱫᱚ, ᱟ ᱟᱞᱮ ᱥᱮᱫ ᱦᱚᱸ, ᱚᱱᱠᱟ ᱵᱤᱨ ᱫᱚ, ᱵᱟᱹᱱᱩᱜᱼᱟ ᱾ ᱟᱫᱚ, ᱥᱟᱺᱜᱤᱧ ᱧᱚᱜ ᱜᱮᱭᱟ, ᱪᱟᱞᱟᱣ ᱠᱟᱛᱮ, ᱪᱟᱞᱟᱜ ᱜᱮᱭᱟ ᱞᱮ, ᱩᱫ ᱦᱟᱞᱟᱝ ᱾ ᱛᱟᱦᱮᱱᱟ ᱾ ᱟᱫᱚ ᱫᱚᱢᱮ, ᱥᱤᱵᱤᱞ ᱜᱮᱭᱟ ᱥᱮ, ᱟᱫᱚ, ᱟᱯᱮ ᱫᱚ ᱵᱤᱨ ᱫᱤᱥᱚᱢ ᱦᱚᱲ ᱛᱚ, ᱛᱟᱦᱚᱞᱮ, ᱵᱟᱲᱟᱭ ᱜᱮᱭᱟ ᱯᱮ ᱛᱚ ᱪᱮᱫ ᱞᱮᱠᱟ? ᱦᱮᱸᱼ ᱢ ᱛᱤᱱᱟᱹᱜ ᱞᱮᱠᱟ ᱠᱟᱛᱮᱜ, ᱡᱚᱢ ᱜᱟᱱᱚᱜᱼᱟ, ᱯᱷᱩᱴᱠᱟᱹ ᱠᱚ, ᱩᱫ ᱠᱚ, ᱠᱟᱹᱴᱤᱡ ᱮᱢ, ᱞᱟᱹᱭ ᱞᱮᱠᱷᱟᱱ?
ᱟᱫᱚ, ᱯᱷᱩᱴᱠᱟᱹ ᱫᱚ ᱦᱟᱸᱜ, ᱞᱟᱹᱭ ᱠᱚ ᱛᱚ, ᱞᱮᱴᱚ ᱜᱮ ᱟᱹᱰᱤ ᱵᱤᱥᱤ ᱥᱤᱵᱤᱞᱟ ᱾ ᱯᱩᱴᱠᱟ ᱞᱮᱴᱚ, ᱟᱨ ᱞᱮᱴᱚ ᱠᱟᱛᱮ ᱠᱚ, ᱡᱚᱢ ᱜᱮᱭᱟ, ᱟᱨ ᱮᱱᱠᱷᱟᱱ, ᱥᱚᱲᱮ ᱦᱚᱸ ᱠᱚ ᱥᱚᱲᱮ‌, ᱚᱱᱮ ᱥᱚᱲᱮ ᱠᱷᱟᱱ ᱫᱚ, ᱢᱟᱱᱮ, ᱚᱲᱟᱜ ᱦᱚᱲ ᱠᱚ, ᱡᱚᱢ ᱱᱟᱢᱟᱹᱭ ᱚᱜᱼᱟ ᱾
ᱦᱩᱸᱻ ᱦᱩᱸ ᱾
ᱟᱨ, ᱞᱮᱴᱩ ᱠᱚ ᱦᱚᱸ, ᱥᱤᱵᱤᱞ ᱜᱮᱭᱟ, ᱥᱳᱲᱮ ᱦᱚᱸ ᱥᱤᱵᱤᱞ ᱜᱮᱭᱟ, ᱟᱨ ᱮᱢᱱᱤ ᱩᱛᱩ ᱠᱚᱦᱚᱸ, ᱥᱤᱵᱤᱞ ᱜᱮᱭᱟ ᱾ ᱢᱟᱱᱮ, ᱪᱷᱤᱸᱼ ᱪᱮᱫ ᱞᱮᱠᱟ ᱢᱟᱱᱮ? ᱥᱤᱡᱤᱱ ᱨᱮ, ᱢᱟᱱᱮ, ᱪᱮᱫ ᱠᱚ ᱞᱟᱹᱭᱟ? ᱢᱟᱱᱮ, ᱵᱤᱱᱟᱹ ᱥᱟᱨᱠᱳᱞ ᱛᱮ, ᱧᱟᱢᱚᱜ ᱟᱱ ᱡᱚᱢᱟᱜ ᱡᱤᱱᱤᱥ ᱠᱟᱱᱟ ᱟᱨᱠᱤ ᱾
ᱦᱳᱭ, ᱟᱫᱚ ᱚᱱᱮ
ᱪᱮᱦᱨᱟ, ᱚᱱᱟ ᱢᱟ ᱟᱡᱽ ᱛᱮᱜᱮ ᱟᱡᱽ ᱛᱮᱜᱮ ᱠᱚ, ᱢᱚᱱᱚᱜ, ᱠᱷᱟᱹᱞᱤ ᱵᱚᱱ, ᱟᱹᱜᱩ ᱠᱚᱣᱟ ᱾ ᱪᱮᱫ ᱵᱮᱱᱟᱣ ᱠᱟᱛᱮᱫ ᱵᱚᱱ, ᱡᱚᱢ ᱠᱚᱣᱟ ᱾
ᱦᱳᱭ, ᱟᱫᱚ, ᱟᱵᱚ ᱵᱚᱱ ᱧᱮᱞ ᱞᱮᱠᱷᱟᱱ, ᱱᱮᱛᱟᱨ ᱢᱟ, ᱥᱟᱠ ᱥᱚᱵᱽᱡᱤ ᱡᱟᱦᱟᱸᱜᱮ, ᱟᱲᱟᱜ ᱥᱟᱠᱟᱢ, ᱡᱚᱛᱚ ᱜᱮ, ᱥᱟᱨ ᱫᱤᱭᱮ ᱜᱮ, ᱦᱩᱭᱩᱜᱜ ᱠᱟᱱᱟ, ᱢᱮᱱᱠᱷᱟᱱ, ᱩᱫ ᱯᱩᱴᱠᱟ ᱢᱟᱛᱚ, ᱚᱱᱠᱟ ᱞᱮᱠᱟ ᱫᱚ, ᱵᱟᱝ ᱥᱮ, ᱚᱱᱟ ᱫᱤ ᱛᱮ, ᱟᱹᱰᱤ ᱥᱤᱵᱤᱞ ᱜᱮᱭᱟ ᱾ ᱟᱨᱚ, ᱟᱭᱮᱼᱮᱜ, ᱵᱤ ᱵᱮᱥᱤ ᱠᱟᱭ ᱛᱮᱫᱚ, ᱢᱟᱱᱮ ᱧᱮᱞ ᱞᱮᱠᱷᱟᱱ ᱵᱚᱱ, ᱟᱵᱚ ᱫᱚ, ᱩᱫ ᱞᱮᱴᱚ‌, ᱞᱟᱹᱭ ᱮᱜᱼᱟ ᱢᱟᱱᱮ, ᱵᱟᱝ! ᱥᱚᱨᱤ, ᱡᱟᱦᱟᱸ ᱫᱚ ᱵᱩᱴᱠᱟᱹ ᱞᱮᱴᱚ, ᱚᱱᱟᱜᱮ ᱟᱸᱡᱚᱢ ᱟᱠᱟᱫ ᱞᱤᱧ, ᱟᱹᱰᱤ ᱵᱮᱥ ᱥᱮᱵᱮᱞ ᱜᱮᱭᱟ, ᱟᱪᱪᱷᱟ! ᱟᱹᱞᱤᱧ ᱞᱤᱧ ᱡᱚᱢ ᱠᱟᱜ ᱜᱮᱭᱟ, ᱱᱟᱯᱟᱭ ᱜᱮ, ᱵᱩᱡᱷᱟᱹᱜ ᱜᱮᱭᱟ ᱾ ᱟᱨᱚ ᱩᱫ ᱦᱚᱸ, ᱩᱫ‌ ᱦᱚᱸ ᱚᱱᱠᱟ ᱜᱮ, ᱟᱹᱰᱤ ᱦᱚᱲᱟᱜ ᱫᱚ, ᱢᱟᱱᱮ, ᱡᱚᱛᱚ ᱞᱮᱠᱟᱱ ᱩᱫ ᱠᱚᱫᱚ, ᱵᱟᱝ ᱡᱚᱢ ᱜᱟᱱᱚᱜ, ᱜᱮᱭᱟ ᱥᱮ ᱾ ᱡᱮᱢᱚᱱ ᱦᱮᱸᱫᱮ, ᱦᱮᱸᱫᱮ ᱯᱩᱴᱠᱟᱹ ᱩᱫ ᱢᱟ, ᱡᱷᱚᱛᱚ ᱦᱚᱲᱟᱜ, ᱡᱚᱢ ᱵᱟᱝ ᱜᱟᱱᱚᱜ, ᱜᱮᱭᱟ ᱥᱮ ᱡᱚᱢ?
ᱢᱟᱱᱮ ᱦᱮᱸᱫᱮ ᱯᱩᱴᱠᱟ, ᱦᱮᱸᱫᱮ ᱯᱷᱟᱴᱠᱟ, ᱯᱩᱸᱰ ᱯᱷᱟᱴᱠᱟ ᱫᱚᱠᱚ, ᱡᱚᱢ ᱜᱮᱭᱟ ᱾ ᱵᱟᱲᱟᱭ ᱜᱮᱭᱟ, ᱢᱟᱱᱮ ᱚᱱᱮ, ᱛᱚᱨᱢᱟᱞ ᱩᱫ ᱢᱮᱱᱟᱜ ᱟᱠᱟᱫᱟ, ᱚᱱᱮ ᱟᱫᱟᱸᱜ ᱜᱟᱜ ᱢᱮᱱᱟᱜ ᱟᱠᱟᱫᱟ, ᱥᱟᱥᱟᱝᱼᱟᱜ ᱢᱮᱱᱟᱜ ᱟᱠᱟᱫᱟ, ᱤᱱᱟᱹ ᱵᱟᱝᱠᱚ ᱡᱚᱢ ᱜᱮᱭᱟ ᱾
ᱦᱳᱭ ᱟᱞᱮ ᱥᱮᱱ ᱫᱚ ᱟᱞᱮ ᱟᱹᱛᱩ ᱨᱮ ᱢᱤᱫᱴᱮᱱ ᱢᱮᱱᱟᱜ ᱠᱚᱣᱟ ᱩᱱᱠᱩ ᱫᱚ ᱩᱱᱠᱩ ᱫᱚ ᱪᱮᱫ ᱴᱟᱭᱴᱮᱞ ᱫᱟᱠᱚ ᱢᱩᱩᱨᱢᱩ ᱥᱮ ᱪᱮᱫ ᱞᱮᱠᱟ᱾ ᱟᱫᱚ ᱩᱱᱠᱩ ᱫᱚ ᱚᱱᱟ ᱦᱮᱫᱮᱸ ᱯᱟᱴ ᱩᱫᱽ ᱫᱚ ᱵᱟᱠᱚ ᱡᱚᱢᱟ ᱩᱱᱠᱩ ᱫᱚ᱾ ᱞᱟᱦᱟᱛᱮ ᱠᱷᱚᱱᱟᱜ ᱜᱮ ᱤᱭᱟᱹ ᱜᱮᱛᱟ ᱠᱚᱣᱟ ᱟᱨ ᱛᱚᱨᱢᱟᱨ ᱩᱫᱽ ᱠᱚᱫᱚ ᱵᱟᱹᱞᱤᱧ ᱟᱸᱡᱚᱢ ᱠᱟᱫ ᱠᱚᱜᱮᱭᱟ ᱚᱱᱟ ᱠᱚᱫᱚ ᱵᱟᱝ ᱡᱚᱢ ᱫᱚ ᱠᱤᱱᱛᱩ ᱦᱮᱫᱮᱸ ᱯᱟᱴᱟ ᱩᱫᱽ ᱫᱚ ᱵᱟᱝᱠᱚ ᱡᱚᱢ ᱜᱮᱭᱟ᱾
ᱚ᱾
ᱟᱫᱚ ᱚᱠᱟ ᱞᱮᱠᱭ ᱵᱤᱨ ᱮ ᱵᱤᱨ ᱫᱤᱥᱚᱢ ᱢᱟ ᱟᱹᱰᱤ ᱠᱤᱪᱷᱩ ᱜᱮ ᱧᱟᱢᱚᱜ ᱜᱮᱭᱟ ᱡᱮ ᱛᱩ ᱡᱚᱢ ᱠᱚ ᱢᱟᱱᱮ ᱛᱤᱨᱤᱞ, ᱛᱟᱨᱚ᱾ ᱡᱮᱢᱚᱱ ᱨᱳ ᱠᱚ ᱚᱱᱟ ᱠᱚ ᱢᱟ ᱟᱸ ᱧᱟᱢᱚᱜ ᱜᱮᱭᱟ ᱥᱮ᱾
ᱦᱮᱸ ᱚᱱᱟ ᱫᱚ ᱡᱷᱚᱛᱚ ᱥᱤᱡᱤᱱ ᱨᱮ ᱡᱷᱚᱛᱚ ᱧᱟᱢᱚᱜᱼᱟ᱾ ᱦᱚᱸ ᱛᱚ ᱱᱤᱛᱦᱚᱸ ᱛᱤᱨᱤᱞ ᱠᱚ ᱚᱢᱚᱱᱚᱜ ᱠᱟᱱ ᱜᱮᱭᱟ ᱚᱱᱮ ᱚᱢᱚᱱᱚᱜ ᱠᱟᱱ ᱜᱮᱭᱟ ᱡᱚᱜ ᱠᱟᱱᱟ ᱮᱠᱷᱚᱱᱳ᱾
ᱦᱳᱭ ᱟᱨ ᱚᱱᱮ ᱪᱩᱨᱟᱹ ᱢᱟᱴᱷᱟ ᱵᱤᱱ ᱡᱚᱢ ᱟᱠᱟᱜ ᱜᱮᱭᱟ? ᱟᱹᱞᱤᱧ ᱞᱤᱧ ᱡᱚᱢ ᱞᱮᱫᱟ ᱢᱤᱫ ᱫᱷᱟᱣ᱾
ᱦᱮᱸ ᱦᱮᱸ ᱟᱹᱰᱤ ᱢᱚᱸᱡᱽ ᱜᱮ ᱵᱩᱡᱷᱟᱹᱜᱼᱟ᱾
ᱦᱳᱭ ᱦᱳᱭ ᱚᱱᱟ ᱫᱚ ᱟᱹᱰᱤᱡᱳᱨ ᱟᱹᱞᱤᱧ ᱦᱚᱞᱤᱧ ᱠᱩᱥᱤᱭᱟᱜ ᱜᱮᱭᱟ ᱟᱹᱰᱤ ᱪᱮᱨᱦᱟ ᱵᱩᱡᱷᱟᱹᱜᱼᱟ᱾
ᱦᱮᱸ᱾
ᱟᱫᱚ ᱦᱮᱸᱜ-ᱮ ᱱᱮᱛᱟᱨ ᱫᱤᱱ ᱜᱮᱢᱟ ᱚᱱᱟ ᱦᱚᱸ ᱦᱩᱭᱩᱜ ᱜᱮᱭᱟ ᱥᱮ ᱟᱫᱚ ᱟᱞᱮᱢᱟ ᱥᱟᱭ ᱠᱮᱞ ᱛᱮᱞᱮ ᱪᱟᱞᱟᱜ ᱜᱮᱭᱟ ᱩᱫᱽ ᱦᱟᱞᱟᱝ᱾ ᱟᱫᱚ ᱡᱩᱫᱤᱞ ᱞᱮ ᱧᱟᱢᱟ ᱟᱹᱜᱩ ᱛᱚᱨᱟᱭᱟᱞᱮ, ᱟᱹᱰᱤ ᱵᱮᱥ ᱵᱩᱡᱷᱟᱹᱜᱼᱟ ᱢᱟᱱᱮ ᱥᱤᱵᱤᱞᱟ ᱟᱹᱰᱤ ᱪᱨᱦᱟ ᱵᱩᱡᱷᱟᱹᱜᱼᱟ᱾ ᱡᱚᱡᱚ-ᱡᱚᱡᱚ ᱦᱮᱲᱮᱢ-ᱦᱮᱲᱮᱢ ᱢᱚᱸᱡᱽ ᱜᱮ ᱵᱩᱡᱷᱟᱹᱜ ᱜᱮᱭᱟ᱾
ᱦᱮᱸ᱾ ᱦᱮᱸ᱾
ᱦᱳᱭ᱾ ᱟᱨ ᱚᱱᱠᱟ ᱪᱮᱫ ᱠᱚ ᱧᱟᱢᱚᱜᱼᱟ ᱡᱚᱼᱵᱤᱞᱤ ᱟᱸ ᱵᱤᱨ ᱫᱤᱥᱚᱢ ᱥᱮᱫ ᱫᱚ ᱠᱟᱹᱴᱤᱡ ᱵᱤᱱ ᱞᱟᱹᱭ ᱞᱮᱠᱷᱟᱱ᱾
ᱟᱫᱚ ᱱᱚᱛᱚᱜ ᱫᱚ ᱡᱚ ᱵᱤᱞᱤ ᱫᱚᱦᱟᱸᱜ ᱪᱮᱫᱠᱟ ᱱᱤᱛᱚᱜ ᱫᱚ ᱚᱱᱠᱟᱱᱟᱜ ᱫᱚ ᱦᱟᱸᱜ ᱵᱟᱹᱱᱩᱜ ᱟᱠᱟᱫᱟ᱾ ᱱᱤᱛᱚᱜ ᱫᱚ ᱡᱟ ᱠᱟᱱᱴᱷᱟᱲ ᱠᱚᱜᱮ ᱥᱟᱨᱮᱡ ᱟᱠᱟᱱᱟ ᱟᱨ ᱡᱟᱦᱟᱸ ᱥᱚ ᱠᱩᱫᱽ ᱠᱚ ᱮᱠᱷᱚᱱ ᱢᱮᱱᱟᱜ ᱟᱠᱟᱫ ᱜᱮᱭᱟ ᱦᱟᱸᱜ᱾ ᱚᱱᱟ ᱠᱚᱫᱚ ᱟᱣᱨᱤ ᱧᱩᱨ ᱪᱟᱵᱟ ᱜᱚᱫᱚᱜᱼᱟ᱾ ᱥᱚ ᱠᱩᱫᱽ ᱠᱚ ᱡᱚᱢ ᱟᱠᱟᱫ ᱜᱮᱭᱟᱵᱤᱱ ᱯᱟᱞᱮᱫ?
ᱪᱮᱫ ᱞᱮᱠᱟ ᱥᱚ ᱠᱩᱫᱽ ᱥᱮ ᱪᱮᱫ ᱵᱤᱱ ᱞᱟᱹᱭᱮᱫᱟ?
ᱦᱮᱸ ᱥᱚ ᱠᱩᱫᱽ ᱵᱟᱵᱤᱱ ᱡᱚ ᱵᱟᱝᱵᱤᱱ ᱧᱮᱞ ᱟᱠᱟᱫ ᱛᱮ?
ᱵᱟᱝ ᱟ᱾ ᱥᱚ ᱠᱩᱫᱽ ᱫᱚ ᱵᱟ᱾ ᱟᱞᱮᱥᱮᱫ ᱢᱟ ᱥᱩᱫᱷᱩ ᱡᱟᱦᱟᱸ ᱠᱩᱫᱽ ᱠᱚ ᱞᱟᱹᱭᱟ ᱚᱱᱟᱜᱮᱞᱤᱧ ᱡᱚᱢ ᱟᱠᱟᱜᱼᱟ ᱟᱫᱚ ᱪᱮᱫ ᱚᱱᱟ ᱵᱟᱞᱤᱧ ᱵᱩᱡ ᱫᱟᱲᱮᱜ ᱠᱟᱱᱟ᱾
ᱩᱸᱜ ᱟᱸᱡᱚᱢ ᱠᱟᱹᱱᱟᱹᱧ ᱡᱟᱢ ᱠᱚ ᱞᱟᱹᱭ ᱜᱮᱫᱚ᱾
ᱦᱚᱸ ᱚᱱᱟᱢᱟ ᱟᱞᱮᱥᱮᱫ ᱫᱚ ᱚ ᱠᱩᱫᱽ ᱠᱚ ᱞᱟᱹᱭᱟ ᱠᱩᱫᱽ ᱡᱟᱢ ᱫᱚ ᱡᱟᱦᱟᱸ ᱠᱩᱫ ᱠᱚ ᱞᱟᱹᱭᱟ᱾ ᱠᱩᱫᱽ ᱵᱮᱞᱮ ᱦᱮᱸᱫᱮ ᱜᱮ ᱵᱤᱞᱤᱜᱼᱟ ᱱᱚ ᱚᱱᱟ ᱠᱟᱱᱟ ᱥᱮ᱾
ᱢᱤᱫᱴᱟᱝ ᱫᱚ ᱠᱟᱹᱴᱤᱡ ᱚᱱᱮ ᱠᱟᱴᱤᱡ ᱠᱟᱴᱤᱡ ᱫᱷᱟᱨᱟ ᱜᱮᱭᱟ ᱟᱨ ᱢᱤᱫᱴᱟᱝ ᱫᱚ ᱠᱟᱹᱴᱤᱡ ᱢᱚᱴᱟ ᱢᱚᱴᱟ ᱢᱚᱴ ᱛᱟᱨ ᱫᱚ ᱟᱞᱮ ᱫᱚ ᱥᱚ ᱞᱮ ᱞᱟᱹᱭᱟ ᱟᱨ ᱠᱟᱹᱴᱤᱡ ᱫᱷᱟᱨᱟ-ᱟᱭ ᱫᱚ ᱚᱱᱟ ᱫᱚ ᱤᱭᱟᱹ ᱠᱩᱫᱽ᱾ ᱠᱩᱫᱽ ᱵᱤᱞᱤ᱾
ᱦᱳᱭ ᱟᱞᱮ ᱥᱮᱫ ᱫᱚ ᱢᱮᱫᱴᱮᱱ ᱫᱚ ᱦᱚᱸ ᱢᱟᱱᱮ ᱡᱟᱦᱟᱸ ᱦᱟᱱᱟ ᱠᱩᱫᱽ ᱵᱤᱞᱤ ᱡᱟᱦᱟᱸ ᱞᱮ ᱞᱟᱹᱭᱟ ᱚᱱᱟ ᱢᱟ ᱞᱟᱦᱟ ᱧᱚᱜ ᱛᱮ ᱵᱤᱞᱤᱭᱮᱱᱟ ᱟᱨ ᱱᱮᱛᱟᱨ ᱡᱟᱦᱟᱸ ᱵᱤᱞᱤᱜᱼᱟ ᱚᱱᱟ ᱫᱚ ᱠᱟᱫᱟ ᱠᱩᱪᱤ ᱞᱟᱹᱭᱟ ᱢᱟᱱᱮ ᱱᱮᱛᱟᱨ ᱫᱚ ᱫᱟᱜ ᱫᱤᱱ ᱜᱮ ᱚᱱᱟ ᱫᱚ ᱵᱤᱞᱤᱜ-ᱟ ᱥᱮ᱾
ᱦᱮᱸ ᱟᱨ ᱪᱮᱫ ᱟᱨ ᱢᱤᱫ ᱪᱮᱫᱞᱮᱠᱟ ᱚᱱᱟ ᱡᱟᱹᱰᱩᱠ ᱠᱚ ᱢᱮᱱ ᱜᱮᱭᱟ ᱛᱚ᱾
ᱡᱟᱫᱩᱵ ᱦᱮᱸ ᱢᱮᱱ ᱫᱚᱠᱚ ᱢᱮᱱ ᱜᱮᱭᱟ᱾ ᱟᱸᱡᱚᱢ ᱵᱟᱲᱟᱭ ᱟᱠᱟᱱᱟ᱾
ᱦᱚᱭ ᱜᱚᱝᱠᱮ᱾
ᱦᱳᱭ ᱢᱟᱱᱮ ᱟᱫᱚ ᱚᱠᱟ ᱚᱠᱟᱥᱮᱫ ᱪᱮᱫ ᱞᱮᱠᱟ ᱠᱚ ᱧᱩᱛᱩᱢᱟᱜᱼᱟ ᱚᱠᱟᱞᱮᱠᱟᱵᱚᱱ ᱵᱩᱡᱽ ᱜᱮᱭᱟ ᱥᱮ᱾ ᱟᱨ ᱵᱟᱠᱷᱟᱱᱡ ᱫᱚ ᱡᱤᱱᱤᱥ ᱢᱟ ᱢᱤᱫᱴᱮᱱ ᱠᱟᱱ ᱜᱮᱭᱟ ᱧᱩᱛᱩᱢ ᱫᱚ ᱟᱹᱰᱤ ᱞᱮᱠᱟ ᱠᱟᱛ
ᱵᱷᱮᱜᱟᱨ ᱵᱷᱮᱜᱟᱨᱚᱜ ᱜᱮᱭᱟ ᱧᱩᱛᱩᱢ ᱫᱚ ᱟᱹᱰᱤ ᱜᱟᱱ ᱜᱮ ᱦᱳᱭ ᱧᱮᱞ ᱵᱟᱲᱟ ᱟᱸᱡᱚᱢ ᱦᱚᱧ ᱟᱸᱚᱢ ᱵᱟᱲᱟ ᱟᱠᱟᱫ ᱠᱚᱣᱟ ᱚᱱᱮ ᱩᱰᱤᱥᱥᱟ ᱫᱷᱟᱨᱮᱱ ᱠᱚᱦᱚᱸ ᱢᱮᱱᱟᱜ ᱠᱚᱣᱟ ᱟᱵᱚ ᱱᱚᱛᱮ ᱦᱚᱸᱢᱟ ᱟᱞᱮ ᱢᱟ ᱚᱱᱮ ᱠᱩᱫ ᱞᱮ ᱞᱟᱹᱭᱟ ᱚᱱᱛᱮ ᱫᱚ ᱡᱟᱹᱰᱩᱠ ᱠᱚ ᱞᱟᱹᱭᱟ
ᱦᱳᱭ ᱟᱨ ᱮᱸ ᱴᱷᱤᱠ ᱜᱮᱭᱟ ᱡᱷᱚᱛᱚ ᱥᱮᱫ ᱞᱮᱠᱟ ᱛᱮᱜᱮ ᱟᱫᱚ ᱵᱩᱡ ᱫᱟᱲᱮᱭᱟᱜ ᱠᱷᱟᱱ ᱜᱮ ᱦᱮᱸ ᱥᱮ ᱵᱟᱝ
ᱦᱮᱸ
ᱵᱩᱡᱽ ᱫᱚ ᱵᱩᱡᱷᱩᱜᱼᱟ ᱟᱵᱚ ᱢᱟ ᱢᱤᱫᱴᱟᱝ ᱜᱮᱵᱚᱱ ᱨᱚᱲ ᱜᱮᱭᱟ ᱮᱱᱛᱮ ᱨᱮᱦᱚᱸ ᱟᱹᱰᱤ ᱞᱮᱠᱟ ᱠᱚ ᱞᱟᱹᱭᱟᱜ ᱼᱟ ᱟᱨ ᱤᱭᱟᱹ ᱠᱷᱤᱡᱩᱨ ᱵᱤᱞᱤ ᱥᱮ ᱛᱟᱞᱮ ᱵᱤᱞᱤ ᱠᱚ ᱚᱱᱠᱟ ᱧᱟᱢᱚᱜ ᱜᱮᱭᱟ
ᱦᱮᱸ ᱱᱚᱜ ᱚᱭ ᱛᱚ ᱛᱟᱞᱮ ᱠᱚᱫᱚ ᱵᱤᱞᱤᱜ ᱠᱟᱱᱟ ᱦᱟᱸᱜ ᱵᱤᱞᱤᱜ ᱛᱟᱦᱞᱮ ᱛᱟᱞᱮ ᱵᱤᱞᱤ ᱠᱚ ᱡᱚᱢ ᱵᱟᱲᱟ ᱠᱟᱫ ᱜᱮᱭᱟᱵᱤᱱ ᱥᱮ ᱵᱟᱝ
ᱪᱮᱫ ᱞᱮᱠᱟ
ᱦᱩᱸ ᱛᱟᱞᱮ ᱵᱤᱞᱤ ᱠᱚᱵᱤᱱ ᱡᱚᱢ ᱵᱟᱲᱟ ᱟᱠᱟᱫ ᱜᱮᱭᱟ ᱥᱮ ᱵᱟᱝ?
ᱦᱚᱸ ᱟᱞᱮᱥᱮᱫ ᱫᱚ ᱛᱟᱞᱮ ᱵᱤᱞ ᱛᱟᱞᱮ ᱵᱤᱞᱤ ᱠᱚᱫᱚ ᱱᱮᱛᱟᱨ ᱫᱚ ᱟᱫᱚ ᱦᱟᱸᱜ ᱧᱩᱨᱩᱜᱼᱟ ᱾ ᱫᱚ ᱟᱹᱣᱨᱤ ᱦᱩᱭᱩᱜᱼᱟ ᱟᱹᱣᱨᱤ ᱵᱤᱞᱤᱜᱼᱟ ᱡᱚᱠᱷᱚᱱ ᱧᱩᱨᱦᱩᱜᱼᱟ ᱚᱱᱟ ᱫᱚᱢᱮ ᱦᱟᱞᱟᱝ ᱦᱚᱞᱮ ᱪᱟᱞᱟᱜ ᱜᱮᱭᱟ
ᱥᱮ ᱵᱟᱝ ᱡᱟᱦᱟᱸ ᱮ ᱡᱚᱠᱷᱚᱱ ᱠᱟᱹᱴᱤᱡ ᱚᱱᱟ ᱯᱟᱹᱭᱞᱟᱹ ᱯᱟᱹᱭᱞᱟᱹ ᱡᱚᱠᱷᱚᱱ ᱦᱟᱨᱟ ᱜᱚᱫᱚᱜᱼᱟ ᱚᱱᱮ ᱚᱱᱮ ᱫᱟᱹᱞ ᱠᱚ ᱡᱚᱢ ᱫᱚ ᱦᱮᱸ ᱾
ᱦᱚᱭ ᱦᱚᱸ ᱡᱚᱢ ᱵᱟᱲᱟ ᱟᱠᱟᱫ ᱜᱮᱭᱟᱞᱤᱧ ᱟᱞᱮ ᱥᱮᱫ ᱢᱟ ᱫᱚᱢᱮ ᱛᱟᱞᱮ ᱫᱟᱨᱮ ᱠᱚ ᱢᱮᱱᱟᱜᱼᱟ ᱟᱫᱚ ᱫᱟᱫᱟ ᱛᱟᱠᱚ ᱠᱚ ᱪᱟᱞᱟᱜ ᱜᱮᱭᱟ ᱠᱚ ᱟᱹᱜᱩᱭ ᱜᱮᱭᱟ ᱠᱚ ᱡᱚᱢ ᱠᱟᱜ ᱟᱞᱤᱧ ᱵᱷᱟᱹᱜᱤ ᱜᱮ ᱵᱩᱡᱷᱟᱹᱜᱼᱟ ᱚᱱᱟ ᱢᱟ ᱾
ᱦᱮᱸ
ᱟᱨ ᱦᱚᱜᱚᱭ ᱛᱟᱞᱮ ᱵᱤᱞᱤᱜ ᱟᱛᱚ ᱟᱫᱚ ᱟᱞᱮ ᱢᱟ ᱛᱟᱞᱮ ᱡᱟᱦᱟᱸ ᱢᱟᱱᱮ ᱠᱤᱪᱷᱩ ᱠᱤᱪᱷᱩ ᱫᱟᱨᱮ ᱨᱮᱱᱟᱜ ᱛᱟᱞᱮ ᱫᱚ ᱟᱹᱰᱤ ᱵᱚᱲᱚ ᱵᱚᱲᱚ ᱦᱩᱭᱩᱜ ᱜᱮᱭᱟ ᱥᱮ ᱟᱫᱚ ᱟᱞᱮ ᱫᱚ ᱟᱹᱰᱤ ᱵᱷᱳᱨ ᱧᱤᱫᱟᱹ ᱠᱷᱚᱱᱟᱜ ᱟᱨᱠᱤ ᱢᱟᱱᱮ ᱚᱸᱰᱮ ᱪᱟᱞᱟᱜ ᱞᱟᱹᱜᱤᱫ ᱞᱮ ᱨᱮᱰᱤ ᱠᱚᱜᱼᱟ ᱞᱮ ᱜᱤᱫᱽᱨᱟᱹ ᱨᱮ ᱡᱚᱦᱚᱜ ᱞᱮ ᱛᱟᱦᱮᱸ ᱠᱟᱱᱟ ᱚᱱᱮ ᱚᱱᱠᱟ ᱞᱮᱠᱟ
ᱢᱟᱱᱮ ᱦᱟᱞᱟᱝ ᱠᱟᱛᱮ ᱯᱮ ᱦᱤᱡᱩᱜᱼᱟ ᱚᱲᱟᱜ ᱨᱮ ᱦᱚᱸ ᱜᱚᱜᱚᱭ ᱯᱤᱴᱷᱟᱹᱭ ᱞᱟᱴᱷᱟᱭᱟᱭ ᱛᱚ ᱚᱱᱟ ᱞᱟᱹᱜᱤᱫ ᱪᱮᱠᱟ
ᱦᱚᱭ ᱦᱚᱭ ᱦᱚᱭ ᱦᱮᱸ ᱦᱮᱸ ᱦᱮᱸ ᱴᱷᱤᱠ ᱚᱱᱠᱟ ᱜᱮ
ᱢᱟᱲᱟᱝ ᱨᱮ ᱵᱮᱨᱮᱫ ᱛᱮᱞᱮ ᱥᱮᱱᱚᱜ ᱦᱩᱭᱩᱜᱼᱟ ᱵᱷᱩᱨᱛᱮ ᱟᱨ ᱦᱟᱞᱟᱝ ᱟᱹᱜᱩ ᱦᱩᱭᱩᱜᱼᱟ
ᱦᱚᱭ
ᱜᱚᱜᱚ ᱚᱲᱟᱜ ᱨᱮ ᱯᱤᱴᱷᱟᱹᱭᱟᱭ ᱦᱟᱜ ᱰᱳᱵᱳᱜ
ᱯᱩᱡᱟ.
ᱦᱮᱸ ᱢᱟᱱᱮ ᱛᱚ ᱨᱟᱹᱥᱠᱟᱹ ᱨᱮᱱᱟᱜ ᱤᱭᱟᱹ ᱛᱚ ᱠᱟ. ᱴᱤᱡ ᱵᱮ ᱟᱞᱟᱫᱟ ᱜᱮᱭᱟ ᱟᱨᱠᱤ ᱨᱟᱹᱥᱠᱟᱹ ᱨᱮᱱᱟᱜ ᱾
ᱦᱳᱭ ᱱᱮᱛᱟᱨ ᱫᱚ ᱟᱫᱚ ᱢᱟᱱᱮ ᱱᱮᱛᱟᱨ ᱠᱚ ᱜᱤᱫᱽᱨᱟᱹ ᱫᱚ ᱩᱱᱟᱹᱜ ᱵᱟᱠᱚ ᱨᱟᱹᱥᱠᱟᱹᱜᱼᱟ ᱞᱟᱦᱟᱛᱮ ᱾ ᱮᱸᱫ ᱟᱵᱚ ᱞᱮᱠᱟ ᱡᱟᱦᱟᱸ ᱵᱚᱱ ᱛᱟᱦᱮᱸᱜ ᱾ ᱠᱟᱱᱟ ᱩᱱᱢᱟ ᱟᱵᱚ ᱢᱟ ᱫᱚᱢᱮ ᱨᱟᱹᱥᱠᱟᱹ ᱥᱮ ᱱᱮᱛᱟᱨ ᱫᱚ ᱟᱹᱰᱤ ᱠᱤᱪᱷᱩ ᱜᱮ ᱟᱫ ᱪᱟᱵᱟᱜ ᱠᱟᱱᱟ ᱥᱮ ᱚᱱᱠᱟ ᱞᱮᱠᱟ ᱨᱟᱹᱥ ᱠᱟᱹ ᱠᱚᱫᱚ ᱵᱟᱹᱱᱩᱜ ᱛᱟᱠᱚᱣᱟ ᱜᱤᱫᱽᱹᱨᱟᱹ ᱠᱚᱣᱟᱜ
ᱢᱟᱱᱮ ᱮᱠᱷᱚᱱ ᱜᱤᱫᱽᱨᱟᱹ ᱠᱚ ᱮᱠᱷᱚᱱ ᱢᱟᱱᱮ ᱥᱮᱨᱣᱟ ᱨᱮᱱᱟᱜ ᱡᱤᱱᱤᱥ ᱠᱚ ᱮᱠᱷᱚᱱ ᱟᱹᱰᱤ ᱠᱚᱢ ᱠᱚ ᱵᱟᱰᱟᱭᱟ ᱜᱤᱫᱽᱨᱟᱹ ᱠᱚ ᱾ ᱮᱠᱷᱚᱱ ᱫᱚ ᱚᱱᱟᱜᱮ ᱫᱩᱫᱩᱜ ᱥᱮᱬᱟ ᱟᱠᱚᱣᱟ ᱟᱫᱚ ᱩᱱᱠᱩ ᱦᱚᱸᱠᱚ ᱦᱤᱲᱤᱧ ᱤᱫᱤᱭᱟ ᱾
ᱦᱚᱭ ᱟᱫᱚ ᱱᱮᱛᱟᱨ ᱫᱚ ᱚᱱᱠᱟ ᱞᱮᱠᱟ ᱪᱮᱫ ᱦᱚᱸ ᱚᱱᱠᱟ ᱪᱚᱨᱪᱟ ᱵᱟᱝ ᱦᱩᱭᱩᱜ ᱠᱟᱱᱟ ᱛᱚ ᱟᱫᱚ ᱠᱷᱟᱱ ᱫᱚ ᱵᱟᱠᱚ ᱤᱭᱟᱹᱭ ᱫᱟᱠᱚ ᱵᱟᱠᱚ ᱧᱮᱞ ᱫᱟ ᱱᱮᱛᱟᱨ ᱫᱚ ᱯᱷᱚᱱ ᱨᱮᱜᱮ ᱵᱤᱡᱤ ᱠᱚ ᱛᱟᱦᱮᱱ ᱠᱟᱱᱟ ᱠᱟᱹᱴᱤᱡ ᱠᱟᱹᱴᱤᱡ ᱜᱤᱫᱽᱨᱟᱹ ᱡᱚᱛᱚ ᱞᱮᱠᱟᱱᱟᱜ ᱯᱷᱚᱱ ᱜᱷᱟᱱᱴᱟ ᱠᱚ ᱵᱟᱲᱟᱭᱟ ᱾